ᱦᱮᱞᱳ᱾
ᱦᱮᱸ ᱡᱚᱦᱟᱨ ᱜᱮ ᱫᱟᱹᱭ
ᱦᱮᱸ ᱢᱟᱹᱭ ᱦᱮᱸ ᱢᱟᱹᱭ ᱡᱚᱦᱟᱨ ᱜᱮ ᱡᱚᱦᱟᱨ ᱜᱮ ᱾ ᱪᱮᱜ ᱠᱚᱢ ᱪᱤᱠᱟᱹᱭᱮᱜᱼᱟ ᱢᱟᱹᱭ?
ᱮ ᱱᱚᱜᱼᱚᱭ ᱚᱲᱟᱜ ᱠᱚᱨᱮ ᱜᱮ ᱟᱞᱮ ᱥᱮᱫ ᱫᱚᱭ ᱫᱟᱜ ᱮᱫᱟ ᱾ ᱟᱯᱮ ᱥᱮᱫ ᱫᱚ?
ᱟᱞᱮ ᱥᱮᱱ ᱦᱚᱸ ᱛᱤᱦᱤᱧ ᱢᱟ ᱦᱟᱸᱜ ᱫᱚᱢᱮ ᱦᱟᱸᱜ ᱡᱷᱤᱯᱤᱨ ᱡᱷᱤᱯᱤᱨᱮ ᱫᱟᱜ ᱮᱫᱟ ᱾
ᱚ ᱟᱞᱮ ᱥᱮᱜ ᱦᱚᱸ ᱚᱝᱠᱟ ᱜᱮ ᱾
ᱟᱨ ᱮ ᱞᱟᱹᱭᱮᱜ ᱤᱧ ᱢᱟᱹᱭ ᱚᱲᱟᱜ ᱠᱚᱨᱮᱫᱚ ᱱᱟᱯᱟᱭ ᱵᱟᱲᱟ ᱜᱮᱭᱟ ᱠᱚ?
ᱦᱮᱸ ᱱᱤᱭᱟᱹ ᱜᱷᱟᱹᱲᱤᱡ ᱫᱚ ᱱᱟᱯᱟᱭ ᱜᱮ ᱾ ᱟᱯᱮ ᱫᱚ ᱚᱠᱟᱞᱮᱠᱟ ᱚᱲᱟᱜ ᱠᱚᱨᱮᱜ?
ᱟᱞᱮ ᱦᱚᱸ ᱦᱟᱸᱜ ᱱᱤᱛᱚᱜ ᱫᱚ ᱪᱟᱸᱫᱳ ᱵᱚᱸᱜᱟ ᱦᱟᱸᱜ ᱫᱟᱭᱟ ᱫᱩᱞᱟᱹᱲ ᱛᱮ ᱦᱟᱸᱜ ᱱᱟᱯᱟᱭ ᱜᱮ ᱢᱮᱱᱟᱜ ᱟᱠᱟᱫ ᱞᱮᱭᱟ ᱱᱚᱣᱟ ᱡᱟᱜ ᱰᱟᱜ ᱡᱟ ᱯᱩᱫ ᱨᱮᱦᱚᱸ ᱟᱫᱚ ᱱᱟᱥᱮᱱᱟᱜ ᱟᱹᱞᱤᱧ ᱜᱮ ᱦᱟᱸᱜ ᱞᱤᱧ ᱢᱟᱸᱫᱟ ᱵᱟᱲᱟᱜ ᱠᱟᱱᱟ ᱾
ᱚ, ᱦᱮᱸ ᱛᱚ ᱨᱟᱱ ᱠᱚᱫᱚ ᱦᱟᱛᱟᱣ ᱢᱮ ᱫᱟᱹᱭ᱾ ᱵᱟᱝᱠᱷᱟᱡ ᱫᱚ ᱨᱩᱣᱟᱹ ᱨᱟᱵᱟᱝ ᱧᱟᱢ ᱢᱮᱭᱟ ᱱᱚᱣᱟ ᱫᱟᱜ ᱡᱟᱹᱯᱩᱫ ᱨᱮ ᱾
ᱦᱳᱭ ᱦᱳᱭ ᱚᱱᱟ ᱫᱚ ᱦᱟᱸᱜ ᱨᱟᱱ ᱠᱚᱜᱮ ᱫᱚ ᱦᱟᱸᱜ ᱦᱟᱛᱟᱣ ᱜᱮ ᱦᱩᱭᱩᱜ ᱜᱮᱭᱟ ᱾ ᱵᱮᱥᱚᱜ ᱞᱟᱹᱠᱛᱤᱭᱟᱛᱚ ᱦᱟᱸᱜ ᱦᱩᱲᱩ ᱠᱚ ᱦᱟᱸᱜ ᱵᱚ ᱨᱚᱦᱚᱭᱟ ᱦᱟᱸᱜ ᱦᱩᱲᱩ ᱠᱚ ᱨᱚᱦᱚᱭ, ᱨᱚᱦᱚᱭ ᱫᱤᱱ ᱦᱮᱡ ᱟᱠᱟᱱᱟ ᱱᱤ ᱛᱟᱨ ᱢᱟ, ᱟᱫᱚ ᱦᱳᱲᱳ ᱨᱚᱦᱚᱭ ᱠᱚᱫᱚ ᱛᱤᱱᱟᱹᱜ ᱥᱟᱺᱜᱤᱧ ᱠᱮᱜᱼᱟ ᱯᱮ ᱢᱟᱹᱭ?
ᱚᱸ, ᱟᱞᱮ ᱫᱚ ᱫᱟᱹᱭ ᱦᱳᱲᱳ ᱫᱚ ᱟᱹᱣᱨᱮ ᱨᱚᱦᱚᱭᱟ ᱾ ᱛᱚᱞᱟ ᱠᱚ ᱠᱟᱹᱴᱤᱡ ᱜᱮᱭᱟ ᱛᱟᱯᱚᱨᱮ ᱫᱟᱜ ᱫᱚᱭ ᱫᱟᱜᱫᱟ ᱾ ᱟᱹᱨᱤ ᱠᱚ ᱠᱷᱮᱛ ᱠᱚ ᱵᱟᱹᱫᱽ ᱠᱚ ᱟᱹᱣᱨᱤ ᱠᱚ ᱞᱚᱥᱚᱫᱟ ᱟᱹᱨᱤ ᱠᱚ ᱥᱤᱭᱟ ᱾
ᱚᱻ
ᱟᱞᱮ ᱥᱮᱱ ᱫᱚ ᱦᱟᱸᱜ ᱢᱟᱹᱭ ᱢᱟᱱᱮ ᱮᱸ ᱫᱷᱤᱨᱤ ᱧᱚᱜ ᱜᱮᱭᱟ ᱦᱟᱥᱟ ᱠᱚᱦᱚᱸ ᱛᱟᱯᱚᱨᱮ ᱫᱮᱨᱤᱧᱚᱜ ᱛᱮᱞᱮ ᱮᱨ ᱟᱯᱷᱚᱨ ᱠᱟᱜᱼᱟ ᱾ ᱟᱫᱚ ᱡᱟᱹᱥᱛᱤ ᱧᱚᱜ ᱵᱟᱭ ᱫᱟᱜ ᱞᱮᱠᱷᱟᱱ ᱚᱱᱮ ᱫᱟᱜ ᱠᱟᱛᱮᱫ ᱨᱮᱦᱚᱸ ᱵᱟᱝ ᱵᱷᱤᱡᱟᱹᱣ ᱞᱮᱱᱠᱷᱟᱡ ᱦᱟᱸᱜ ᱚᱝᱠᱟ ᱫᱚ ᱦᱟᱸᱜ ᱵᱟᱝ ᱦᱩᱭᱩᱜᱼᱟ, ᱟᱫᱚ ᱛᱚᱞᱟ ᱠᱚ ᱦᱟᱸᱜ ᱦᱩᱰᱤᱧ ᱜᱮᱛᱟᱞᱮᱭᱟ ᱟᱫᱚ ᱟᱞᱮ ᱫᱚ ᱦᱟᱸᱜ ᱟᱹᱣᱨᱤ ᱞᱮ ᱨᱚᱦᱚᱭᱟ ᱟᱹᱣᱨᱤ ᱞᱮ ᱮᱛᱚᱦᱚᱵᱟ ᱨᱚᱦᱚᱭ ᱠᱚᱫᱚ ᱾
ᱦᱮᱸᱛᱚ ᱟᱨ ᱫᱟᱹᱭ ᱞᱟᱹᱭᱫᱟᱧ ᱫᱟᱠᱟ ᱠᱚᱫᱚᱢ ᱡᱚᱢ ᱠᱮᱜᱼᱟ ᱥᱮ ᱟᱹᱣᱨᱤ?
ᱟᱸ ᱫᱟᱠᱟ ᱠᱚᱫᱚ ᱦᱟᱸᱜ ᱚᱱᱠᱟ ᱞᱮᱠᱟ ᱫᱚ ᱦᱟᱸᱜ ᱵᱟᱹᱧ ᱡᱚᱢ ᱠᱟᱫᱟ, ᱤᱧ ᱫᱚ ᱦᱟᱸᱜ ᱠᱷᱟᱹᱡᱟᱹᱲᱤ ᱜᱮ ᱦᱟᱸᱜ ᱥᱮ ᱛᱟᱜ ᱵᱮᱨ ᱫᱚᱧ ᱦᱮᱣᱟ ᱢᱮᱱᱟᱜ ᱛᱤᱧᱟᱹ ᱾ ᱟᱫᱚ ᱫᱟᱠᱟ ᱠᱚᱫᱚ ᱦᱟᱸᱜ
ᱚᱸᱻ ᱫᱮᱨᱤᱧᱚᱜ ᱛᱮᱜᱤᱧ ᱡᱚᱢᱟ ᱟᱫᱚ ᱟᱢᱜᱮ ᱢᱟᱹᱭ ᱡᱚᱢ ᱵᱟᱲᱟ ᱠᱟᱜᱼᱟ ᱟᱢ ᱥᱮ ᱵᱟᱝ ᱚᱠᱛᱚ ᱢᱟ ᱦᱟᱜ ᱟᱹᱰᱤ ᱜᱟᱱ ᱜᱮ ᱦᱩᱭᱱᱟ?
ᱦᱮᱸ ᱤᱧᱫᱩᱧ ᱡᱚᱢ ᱟᱠᱟᱜᱼᱟ ᱫᱟᱠᱟ ᱾ ᱤᱧ ᱫᱚ ᱥᱮᱛᱟᱜ ᱠᱷᱚᱱᱟᱜ ᱜᱮ ᱫᱟᱠᱟ ᱫᱩᱧ ᱡᱚᱢ ᱜᱮᱭᱟ ᱾ ᱦᱟᱱᱟ ᱱᱤᱭᱟᱹ ᱡᱚᱢ ᱠᱚ ᱩᱱᱟᱹᱜ ᱵᱟᱹᱧ ᱠᱩᱥᱤᱭᱟᱜ ᱜᱮᱭᱟ, ᱟᱞᱮ ᱫᱚ ᱥᱮᱛᱟᱜ ᱨᱮ ᱜᱮ ᱞᱮ ᱡᱚᱢ ᱜᱮᱭᱟ ᱾
ᱦᱮᱸ ᱦᱮᱸ ᱾ ᱟᱵᱚ ᱫᱚ ᱦᱟᱸᱜ ᱠᱟᱹᱢᱤ ᱦᱚᱲ ᱛᱚ ᱦᱟᱸᱜ ᱟᱫᱚ ᱥᱮᱛᱟᱜ ᱨᱮᱜᱮ ᱡᱚᱢ ᱠᱟᱛᱮ ᱟᱸ ᱚᱲᱟᱜ ᱠᱚᱨᱮ ᱛᱟᱦᱮᱱ ᱠᱷᱟᱱ ᱟᱭᱳ ᱛᱟᱠᱚ ᱠᱟᱹᱢᱤ ᱠᱚ ᱜᱚᱲᱚ ᱟᱠᱚ ᱦᱩᱭᱩᱜᱼᱟ ᱵᱟᱝ?
ᱦᱮᱸ, ᱦᱮᱸ, ᱟᱨ ᱫᱟᱹᱭ ᱞᱟᱹᱭᱫᱟᱧ ᱟᱢᱫᱚ ᱦᱳᱲᱳ ᱨᱚᱦᱚᱭ ᱠᱚᱢ ᱵᱟᱲᱟᱭᱟ ᱥᱮ ᱵᱟᱝ?
ᱦᱮᱸ ᱦᱮᱸ ᱢᱟᱹᱭ ᱵᱷᱟᱜᱤ ᱠᱟᱛᱷᱟ ᱜᱮᱢ ᱠᱩᱞᱤ ᱟᱠᱟᱫᱤᱧᱟ ᱦᱩᱲᱩ ᱨᱚᱦᱚᱭ ᱨᱮᱦᱟᱸᱜ ᱢᱟᱱᱮ ᱵᱟᱰᱟᱭ ᱫᱚ ᱦᱟᱸᱜ ᱤᱧ ᱵᱟᱲᱟᱭᱟ ᱢᱟᱱᱮ ᱮᱠᱟᱞᱜᱮ ᱵᱟᱹᱧ ᱵᱟᱰᱟᱭᱟ ᱚᱝᱠᱟ ᱫᱚ ᱦᱟᱸᱜ ᱵᱟᱝ, ᱟᱫᱚ ᱥᱮᱬᱟ ᱟᱠᱟᱜ ᱜᱤᱭᱟᱹᱧ ᱟᱫᱚ ᱦᱳᱥᱴᱮᱞ ᱠᱚᱨᱮ ᱜᱮ ᱦᱟᱸᱜ ᱚᱝᱠᱟ ᱛᱟᱦᱮᱸ ᱵᱟᱲᱟ ᱦᱩᱭᱩᱜᱼᱟ ᱛᱚ, ᱟᱫᱚ ᱨᱚᱦᱚᱭ ᱥᱚᱢᱚᱭ ᱫᱚ ᱪᱟᱞᱟᱣ ᱟᱹᱰᱤ ᱜᱟᱱ ᱜᱮᱧ ᱥᱮᱲᱟ ᱠᱟᱫᱟ ᱾ ᱟᱢ ᱫᱚ ᱢᱟᱹᱭ ᱛᱤᱱᱟᱹᱜ ᱜᱟᱱᱮᱢ ᱵᱟᱰᱟᱭᱟᱢ ᱥᱮ ᱵᱟᱢ ᱵᱟᱰᱟᱭᱟ?
ᱦᱮᱸ ᱤᱧ ᱫᱩᱧ ᱵᱟᱰᱟᱭ ᱜᱮᱭᱟ, ᱟᱭᱳᱧ ᱜᱚᱲᱚ ᱟᱭ ᱜᱮᱭᱟ ᱚᱲᱟᱜ ᱨᱮ ᱾ ᱛᱟᱦᱮᱱ ᱜᱤᱭᱟᱹᱧ ᱛᱚ, ᱟᱫᱚ ᱪᱟᱥ ᱫᱤᱱ ᱫᱚ ᱟᱫᱚᱧ ᱜᱚᱲᱚᱣᱟᱭ ᱜᱮᱭᱟ ᱨᱚᱦᱚᱭ ᱠᱚᱫᱚ ᱾
ᱚᱸᱻ ᱮ ᱢᱟᱹᱭ ᱟᱫᱚ ᱟᱯᱮ ᱫᱚ ᱚᱠᱟ ᱫᱤᱥᱚᱢ ᱛᱚ ᱦᱟᱸᱜ ᱯᱮ ᱯᱟᱲᱟᱜ ᱢᱟᱱᱮ ᱚᱠᱟ ᱯᱚᱱᱚᱛ ᱪᱚ?
ᱟᱞᱮ ᱫᱚ ᱤᱭᱟᱹ ᱥᱤᱞᱫᱟᱹ ᱫᱤᱥᱚ ᱾
ᱚ ᱥᱤᱞᱫᱟᱹ ᱫᱤᱥᱚᱢ ᱾ ᱟᱞᱮ ᱫᱚ ᱦᱟᱸᱜ ᱱᱚᱛᱮ ᱥᱟᱛ ᱫᱤᱥᱚᱢ ᱞᱮ ᱯᱟᱲᱟᱜ-ᱟ ᱦᱟᱸᱜ ᱚᱱᱟ ᱡᱟᱦᱟᱸ ᱫᱚ ᱦᱟᱸᱜ ᱠᱚ ᱢᱮᱛᱟᱜ-ᱟ ᱤᱭᱟᱹ
ᱮᱛᱚᱢ ᱮᱛᱚᱢ ᱠᱚᱭᱮ ᱨᱮᱱᱟᱜ ᱦᱟᱸᱜ ᱠᱚᱭᱮ ᱨᱮᱱᱟᱜ ᱤᱭᱟᱹ ᱦᱟᱸᱜ ᱵᱟᱸᱠᱩᱲᱟ ᱯᱚᱱᱚᱛ ᱞᱮ ᱯᱟᱲᱟᱜ-ᱟ ᱾ ᱮ ᱢᱟᱹᱭ ᱥᱤᱞᱫᱟᱹ ᱢᱟ ᱦᱟᱜ ᱞᱮ ᱟᱸᱡᱚᱢ ᱵᱟᱲᱟ ᱟᱠᱟᱫ ᱜᱮ ᱾ ᱟᱫᱚ ᱥᱤᱞᱫᱟᱹ ᱯᱟᱴᱟ ᱯᱟᱛᱟ ᱫᱚ ᱪᱮᱫ ᱦᱟᱸᱜ ᱠᱚ ᱢᱮᱛᱟᱜ-ᱟ ᱟᱫᱚ ᱚᱱᱟ ᱫᱚ ᱚᱠᱟ ᱚᱠᱛᱚ ᱥᱩᱢᱚᱭ ᱦᱩᱭᱩᱜ-ᱟ?
ᱚ ᱚᱱᱟ ᱫᱚ ᱯᱟᱴᱟᱵᱤᱱᱫᱷᱟᱹ ᱯᱚᱨᱚᱵᱽ ᱜᱮ ᱦᱩᱭᱩᱜ ᱜᱮᱭᱟ ᱾ ᱚᱱᱟ ᱫᱚ ᱫᱩᱨᱜᱟᱹ ᱯᱩᱡᱟᱹ ᱡᱟᱦᱟᱸ ᱵᱤᱡᱚᱭᱟ ᱤᱱᱟ ᱦᱤᱞᱳᱜ ᱦᱩᱭᱩᱜ ᱜᱮᱭᱟ ᱾ ᱟᱨ ᱫᱚᱢᱮ ᱥᱟᱺᱜᱤᱧ ᱥᱟᱺᱜᱤᱧ ᱠᱷᱚᱱᱟᱜ ᱧᱮᱞ ᱯᱮᱲᱟ ᱦᱚᱲ ᱠᱚ ᱦᱤᱡᱩᱜ ᱜᱮᱭᱟ ᱠᱚ ᱾ ᱟᱯᱮ ᱫᱚ ᱵᱟᱯᱮ ᱦᱮᱡ ᱵᱟᱲᱟ ᱟᱠᱟᱱᱟ ᱟᱞᱮ ᱥᱮᱫ ᱯᱟᱛᱟ ᱧᱮᱞ?
ᱚᱱᱠᱟ ᱞᱮᱠᱟ ᱫᱚ ᱦᱟᱸᱜ ᱢᱟᱹᱭ ᱢᱟᱱᱮ ᱚᱠᱛᱚ ᱠᱚᱦᱟᱸᱜ ᱵᱟᱞᱮ ᱧᱟᱢ ᱟᱠᱟᱜ-ᱟ ᱟᱫᱚ ᱱᱮᱥ ᱜᱮᱞᱮ ᱢᱚᱱᱮ ᱵᱟᱲᱟᱭᱮᱫ-ᱟ ᱦᱟᱸᱜ ᱟᱫᱚ ᱦᱮᱸ ᱢᱟᱹᱭ ᱚᱱᱟ ᱥᱤᱞᱫᱟᱹ ᱯᱟᱴᱟ ᱨᱮᱫᱚ ᱢᱟᱱᱮ ᱟᱵᱚ ᱥᱟᱱᱛᱟᱲᱟᱜ ᱥᱟᱯᱟᱵ ᱠᱚ ᱢᱟᱱᱮ ᱚᱠᱟ ᱞᱮᱠᱟᱱ ᱢᱟᱱᱮ ᱥᱟᱯᱟᱵ ᱠᱚ ᱧᱟᱢᱚᱜ ᱜᱮᱭᱟ ᱢᱟᱱᱮ ᱟᱸᱡᱚᱢ ᱢᱟ ᱟᱸᱡᱚᱢ ᱦᱩᱭ ᱠᱟᱱᱟ ᱾ ᱟᱫᱚ ᱟᱵᱮᱱ ᱫᱚ ᱦᱟᱸᱜ ᱡᱮᱦᱮᱛᱩ ᱚᱱᱟ ᱥᱩᱨ ᱨᱮᱱ ᱠᱟᱱᱟ ᱵᱮᱱ ᱵᱷᱟᱹᱜᱤ ᱜᱮᱵᱮᱱ ᱵᱟᱲᱟᱭᱟ ᱪᱮᱫ ᱠᱚ ᱧᱟᱢᱚᱜ ᱜᱮᱭᱟ‌?
ᱦᱮᱸ ᱥᱟᱱᱟᱢ ᱞᱮᱠᱟᱱᱟᱜ ᱜᱮ ᱧᱟᱢᱚᱜ ᱜᱮᱭᱟ ᱟᱸᱜ ᱥᱟᱨ ᱠᱟᱹᱯᱤ ᱴᱟᱸᱜᱟ ᱵᱩᱰ ᱭᱟᱹ ᱛᱟᱨᱯᱚᱨᱮ ᱟᱵᱚ ᱥᱟᱶ ᱛᱟ ᱥᱚᱢᱟᱡᱽ ᱨᱮᱱᱟᱜ ᱴᱟᱢᱟᱠ ᱛᱩᱢᱫᱟᱜ ᱛᱟᱯᱚᱨᱮ ᱚᱱᱟ ᱥᱟᱶᱛᱮ ᱯᱟᱛᱲᱟ ᱯᱤᱴᱷᱟᱹ ᱥᱩᱠᱨᱤ ᱡᱤᱞ ᱯᱤᱴᱷᱟᱹ ᱰᱟᱹᱝᱨᱤ ᱡᱤᱞ ᱯᱤᱴᱷᱟᱹ ᱟᱹᱰᱤ ᱠᱤᱪᱷᱩ ᱜᱮ ᱧᱟᱢᱚᱜ ᱜᱮᱭᱟ ᱾
ᱦᱮᱸ ᱟᱹᱰᱤ ᱱᱟᱯᱟᱭ ᱱᱚᱜ-ᱚᱭ ᱜᱚᱨᱚᱵᱽ ᱟᱱᱟᱜ ᱯᱟᱛᱟ ᱠᱟᱱ ᱜᱮ ᱟᱸᱡᱚᱢ ᱫᱚᱧ ᱟᱸᱡᱚᱢ ᱟᱠᱟᱫ ᱜᱮᱭᱟ ᱾ ᱚᱱᱠᱟ ᱪᱟᱞᱟᱣ ᱵᱟᱝ ᱦᱩᱭ ᱠᱟᱱᱟ ᱾ ᱟᱫᱚ ᱢᱟᱹᱭ ᱚᱲᱟᱜ ᱫᱩᱣᱟᱹᱨ ᱠᱚᱨᱮᱱᱟᱜ ᱥᱟᱱᱟᱢ ᱞᱮᱠᱟᱱᱟᱜ ᱠᱟᱹᱢᱤ ᱟᱵᱚ ᱛᱤᱨᱞᱟᱹ ᱦᱚᱯᱚᱱᱟᱜ ᱡᱟᱦᱟᱸ ᱜᱮᱡ ᱜᱩᱨᱤᱡ ᱠᱚ ᱤᱥᱤᱱ ᱵᱟᱥᱟᱝ ᱠᱚ ᱚᱱᱟ ᱠᱚᱫᱚ ᱛᱤᱱᱟᱹᱜ ᱜᱟᱱᱮᱢ ᱵᱟᱰᱟᱭᱟ ᱥᱮ ᱵᱟᱢ ᱵᱟᱰᱟᱭᱟ?
ᱦᱮᱸ ᱫᱟᱹᱭ ᱵᱟᱲᱟᱭ ᱜᱤᱭᱟᱹᱧ ᱜᱮᱡ ᱜᱩᱨᱤᱡ ᱠᱚᱦᱚᱸ ᱥᱟᱱᱟᱢ ᱜᱮ ᱤᱥᱤᱱ ᱵᱟᱥᱟᱝ ᱠᱚ ᱾ ᱦᱩᱸ ᱯᱟᱛᱲᱟ ᱯᱤᱴᱷᱟᱹ ᱦᱚᱧ ᱵᱟᱲᱟᱭ ᱜᱮᱭᱟ ᱥᱩᱱᱩᱢ ᱯᱤᱴᱷᱟᱹ ᱦᱚᱸ ᱾ ᱟᱨ ᱟᱯᱮ ᱫᱚ ᱫᱟᱹᱭ ᱪᱮᱫ ᱥᱚᱢᱚᱭ ᱯᱮ ᱯᱟᱛᱲᱟ ᱯᱤᱴᱷᱟᱹᱭᱟ?
ᱟᱞᱮ ᱫᱚ ᱦᱟᱸᱜ ᱯᱟᱛᱲᱟ ᱯᱤᱴᱷᱟᱹ ᱫᱚ ᱦᱟᱸᱜ ᱱᱚᱝᱠᱟ ᱢᱟᱱᱮ ᱡᱤᱞ ᱡᱟᱦᱟᱸ ᱥᱚᱨᱦᱟᱭᱚᱜ ᱟᱞᱮ ᱦᱟᱸᱜ ᱚᱱᱟ ᱥᱚᱨᱦᱟᱭ ᱨᱮᱞᱮ ᱟᱞᱮ ᱫᱚᱞᱮ ᱯᱟᱛᱲᱟ ᱯᱤᱴᱷᱟᱹᱭᱟ ᱾ ᱟᱫᱚ ᱟᱹᱰᱤ ᱟᱭᱢᱟ ᱴᱚᱴᱷᱟ ᱨᱮᱜᱮᱞᱤᱧ ᱟᱸᱡᱚᱢ ᱟᱠᱟᱫ-ᱟ ᱵᱟᱝᱢᱟ ᱚᱱᱟ ᱥᱚᱨᱦᱟᱭ ᱠᱚᱨᱮ ᱫᱚ ᱵᱟᱝᱢᱟ ᱩᱱᱠᱩ ᱫᱚ ᱜᱩᱲ ᱯᱤᱴᱷᱟᱹᱭᱟ ᱠᱚ ᱾ ᱟᱫᱚ ᱟᱞᱮ ᱫᱚ ᱡᱤᱞ ᱯᱤᱴᱷᱟᱹᱭᱟ ᱾ ᱟᱫᱚ ᱟᱯᱮ ᱫᱚ ᱟᱯᱮ ᱫᱤᱥᱚᱢ ᱫᱚ ᱢᱟᱱᱮ ᱥᱚᱨᱦᱟᱭ ᱫᱚ ᱛᱤᱱᱟᱹᱜ ᱫᱤᱱ ᱦᱩᱭᱩᱜ-ᱟ ᱛᱤᱱᱟᱹᱜ ᱫᱤᱱ ᱯᱮ ᱥᱚᱨᱦᱟᱭᱚᱜ-ᱟ ᱟᱨ ᱥᱚᱨᱦᱟᱭ ᱨᱮᱫᱚ ᱪᱮᱫ ᱯᱤᱴᱷᱟᱹᱭᱟ ᱯᱮ ᱟᱯᱮ ᱫᱚ?
ᱟᱞᱮ ᱫᱚ ᱥᱚᱨᱦᱟᱭ ᱫᱚ ᱯᱮ ᱫᱤᱱ ᱜᱤ ᱦᱩᱭᱩᱜ ᱜᱮᱭᱟ ᱤᱧ ᱡᱟᱦᱟᱸᱧ ᱧᱮᱞ ᱟᱠᱟᱫ-ᱟ ᱟᱞᱮ ᱥᱮᱫ ᱫᱚ ᱾ ᱟᱨ ᱥᱚᱨᱦᱟᱭ ᱨᱮᱫᱚ ᱤᱭᱟᱹ ᱥᱩᱱᱩᱢ ᱯᱤ ᱴᱷᱟᱹᱭᱟᱞᱮ ᱜᱩᱲ ᱯᱤᱴᱷᱟᱹᱭᱟᱞᱮ ᱟᱞᱮ ᱫᱚ ᱯᱟᱛᱲᱟ ᱯᱤᱴᱷᱟᱹ ᱫᱚ ᱵᱟᱝ ᱾
ᱦᱮᱸ ᱾ ᱟᱫᱚ ᱡᱮ ᱡᱟᱨ ᱚᱱᱟ ᱫᱚ ᱦᱟᱸᱜ ᱨᱟᱭ ᱨᱤᱛ ᱢᱮᱱᱟᱜ ᱛᱟᱵᱚᱱᱟ ᱚᱠᱟ ᱚᱠᱟ ᱫᱤᱥᱚᱢ ᱠᱚᱨᱮ ᱵᱟᱝ?
ᱦᱮᱸ ᱦᱮᱸ ᱾
ᱟᱫᱚ ᱞᱟᱹᱭᱮᱫ ᱤᱧ ᱚᱱᱟ ᱱᱤᱢ ᱡᱟᱦᱟᱸ ᱱᱤᱢ ᱫᱟᱨᱮ ᱦᱟᱸᱜ ᱢᱮᱱᱟᱜᱼᱟ ᱟᱫᱚ ᱚᱱᱟ ᱱᱤᱢ ᱫᱟᱨᱮ ᱚᱠᱟ ᱚᱠᱛᱚ ᱪᱚ ᱚᱱᱟ ᱥᱟᱠᱟᱢ ᱦᱟᱸᱜ ᱚᱠᱟ ᱚᱠᱛᱚ ᱫᱚ ᱚᱱᱟ ᱥᱟᱠᱟᱢ ᱤᱭᱟᱹ ᱢᱟᱱᱮ ᱫᱟᱠᱟ ᱨᱮᱠᱚ ᱦᱮᱰᱮᱡ ᱢᱮᱥᱟᱞᱟ ᱟᱨ ᱜᱤᱫᱟᱹᱨ ᱠᱚᱠᱚ ᱮᱢᱟ ᱠᱚᱣᱟ ᱟᱫᱚ ᱡᱩᱫᱤ ᱱᱟᱥᱮᱱᱟᱜ ᱮᱢ ᱞᱟᱹᱭ ᱞᱮᱠᱷᱟᱱ ᱱᱟᱯᱟᱭ ᱠᱚᱜᱼᱟ।
ᱚᱱᱟ ᱱᱤᱢ ᱫᱟᱠᱟ ᱡᱟᱦᱟᱸ ᱠᱚ ᱫᱟᱠᱟᱭ ᱫᱚᱠᱚ ᱚᱱᱟ ᱫᱚ ᱡᱚᱠᱷᱚᱱ ᱵᱟᱞᱮ ᱜᱤᱫᱽᱨᱟᱹ ᱡᱟᱦᱟᱸᱭ ᱮᱸᱜᱟᱛᱮ ᱜᱤᱫᱽᱨᱟᱹ ᱮᱸᱜᱟᱛᱚᱜᱼᱟ ᱡᱟᱦᱟᱸᱭ ᱟᱭᱳ ᱦᱚᱲ ᱟᱫᱚ ᱡᱮᱦᱤᱞᱚᱜ ᱠᱚ ᱢᱚᱬᱮ ᱢᱟᱦᱟᱭᱮᱭᱟ ᱫᱟᱹᱭ ᱵᱩᱰᱷᱤ ᱤᱱᱟᱹ ᱦᱤᱞᱚᱜ ᱩᱱᱤ ᱵᱟᱞᱮ ᱜᱤᱫᱽᱨᱟᱹ ᱟᱨ ᱩᱱᱤ ᱟᱡ ᱟᱭᱳ ᱡᱟᱦᱟᱸ ᱮᱸᱜᱟᱛ ᱛᱩᱯᱩ ᱠᱤᱱᱟᱭ᱾ ᱟᱨ ᱚᱱᱟ ᱟᱫᱽᱣᱟ ᱪᱟᱣᱞᱮ ᱦᱚᱞᱚᱝ ᱠᱟᱛᱮᱫ ᱩᱱᱠᱤᱱᱮ ᱤᱨᱪᱤ ᱵᱟᱲᱟᱠᱤᱱᱟᱹ ᱚᱲᱟᱜ ᱠᱚᱨᱮ ᱟᱨ ᱱᱤᱢ ᱫᱟᱠᱟᱭᱟᱭ ᱟᱨ ᱟᱛᱚ ᱨᱮᱱ ᱥᱟᱱᱟᱢ ᱦᱚᱲᱮ ᱦᱚᱦᱚ ᱡᱮ ᱫᱮᱞᱟ ᱱᱩᱠᱩ ᱥᱮ ᱩᱱᱠᱩ ᱚᱲᱟᱜ ᱨᱮ ᱠᱩᱲᱤ ᱜᱤᱫᱽᱨᱟᱹ ᱥᱮ ᱠᱚᱲᱟ ᱜᱤᱫᱽᱨᱟᱹᱭ ᱦᱮᱡ ᱟᱠᱟᱱᱟ᱾ ᱱᱤᱢ ᱫᱟᱠᱟ ᱡᱚᱢ ᱟᱞᱮ ᱥᱮᱫ ᱫᱚ ᱱᱤᱝᱠᱟᱹ ᱜᱮ ᱦᱩᱭᱩᱜ ᱜᱮᱭᱟ᱾
ᱦᱳᱭ ᱦᱳᱭ᱾ ᱟᱹᱰᱤ ᱱᱟᱯᱟᱭ ᱚᱱᱠᱟ ᱢᱟᱛᱚ ᱦᱟᱸᱜ ᱱᱟᱯᱟᱭ ᱜᱮᱢ ᱞᱟᱹᱭ ᱠᱮᱫᱼᱟ᱾ ᱟᱫᱚ ᱞᱟᱹᱭᱮᱫ ᱤᱧ ᱡᱮ ᱢᱟ ᱡᱟᱦᱟᱸ ᱟᱵᱚᱣᱟᱜ ᱥᱟᱶᱛᱟ ᱥᱚᱢᱟᱡᱽ ᱨᱮᱱᱟᱜ ᱡᱟᱦᱟᱸ ᱮᱱᱮᱡ ᱥᱮᱨᱮᱧ ᱞᱟᱜᱽᱲᱮ, ᱥᱚᱨᱦᱟᱭ, ᱵᱟᱦᱟ᱾ ᱞᱩᱣᱟᱹᱨᱤ ᱠᱚ, ᱰᱟᱱᱴᱟ ᱠᱚ, ᱨᱤᱸᱡᱟᱹ ᱠᱚ᱾ ᱠᱟᱨᱟᱢ ᱠᱚ ᱢᱟᱱᱮ ᱟᱯᱮ ᱫᱤᱥᱚᱢ ᱨᱮᱫᱚ ᱚᱠᱟᱞᱮᱠᱟ ᱵᱷᱟᱵᱽᱛᱮ ᱦᱩᱭᱩᱜᱼᱟ ᱦᱮᱸ ᱥᱮ? ᱢᱟᱱᱮ ᱮᱱᱮᱡ ᱥᱮᱨᱮᱧ ᱚᱱᱟ ᱠᱚᱨᱮᱱᱟᱜ ᱫᱚᱢ ᱵᱟᱰᱟᱭ ᱜᱮᱭᱟᱢ ᱥᱮ ᱵᱟᱢ ᱵᱟᱰᱟᱭᱟ?
ᱟᱞᱮᱥᱮᱫ ᱫᱚ ᱫᱟᱹᱭ ᱥᱩᱫᱷᱩ ᱵᱟᱦᱟ, ᱢᱟᱜᱢᱚᱬᱮ, ᱛᱟᱨᱯᱚᱨᱮ ᱥᱚᱨᱦᱟᱭ ᱟᱨ ᱵᱟᱹᱧ ᱧᱮᱞ ᱟᱠᱟᱫ ᱤᱧ ᱡᱚᱠᱷᱚᱡ ᱠᱟᱹᱴᱤᱡ ᱤᱧ ᱛᱟᱦᱮᱸ ᱠᱟᱱᱟ ᱛᱚᱠᱷᱚᱱ ᱜᱮ ᱠᱟᱨᱟᱢ ᱟᱠᱟᱱᱟ ᱠᱚ ᱟᱞᱮ ᱟᱛᱳ ᱨᱮ᱾ ᱟᱫᱚ ᱩᱱᱟᱹᱜ ᱫᱚ ᱦᱟᱸᱜ ᱠᱷᱟᱱ ᱚᱱᱟ ᱡᱟᱦᱟᱸᱟᱢ ᱞᱟᱹᱭ ᱠᱮᱜ-ᱟ ᱵᱟᱨᱭᱟ ᱯᱮᱭᱟ ᱯᱚᱨᱚᱵᱽ ᱨᱮᱱᱟᱜ ᱮᱱᱮᱡ ᱥᱮᱨᱮᱧ ᱨᱮᱱᱟᱜ ᱧᱩ ᱧᱩᱛᱩᱢ ᱚᱱᱟ ᱫᱚ ᱟᱞᱮ ᱥᱮᱫ ᱫᱚ ᱵᱟᱝ ᱦᱩᱭᱩᱜ ᱜᱮᱭᱟ, ᱟᱫᱚ ᱡᱩᱫᱤ ᱠᱟᱹᱴᱤᱡ ᱮᱢ ᱞᱟᱹᱭ ᱠᱤᱧᱟᱹ ᱚᱠᱟ ᱞᱮᱠᱟ ᱦᱩᱭᱩᱜ ᱜᱮᱭᱟ ᱟᱯ ᱟᱯᱮ ᱥᱮᱫ?
ᱦᱳᱭ ᱦᱳᱭ ᱞᱟᱹᱭ ᱟᱢᱟᱹᱧ᱾ ᱚᱱᱟ ᱠᱟᱨᱟᱢ ᱫᱚ ᱦᱟᱸᱜ ᱢᱟᱱᱮ ᱡᱟᱦᱟᱸ ᱠᱟᱨᱟᱢ ᱵᱤᱱᱛᱤ ᱦᱩᱭᱩᱜᱼᱟ ᱚᱱᱟ ᱠᱟᱨᱟᱢ ᱵᱤᱱᱛᱤ ᱫᱚ ᱦᱟᱸᱜ ᱠᱟᱨᱟᱢ, ᱨᱟᱹᱥᱠᱟᱹ ᱠᱟᱨᱟᱢ ᱢᱮᱱᱟᱜᱼᱟ, ᱟᱹᱰᱤ ᱨᱚᱠᱚᱢ ᱠᱟᱨᱟᱢ ᱢᱮᱱᱟᱜᱼᱟ, ᱜᱚᱡ ᱛᱟᱨᱟᱢ ᱢᱮᱱᱟᱜᱼᱟ᱾ ᱠᱟᱨᱟᱢ ᱫᱚ ᱦᱟᱸᱜ ᱟᱨ ᱨᱤᱸᱡᱟᱹ ᱦᱟᱸᱜ ᱛᱚᱠᱷᱚᱱ ᱮᱴᱟᱜ ᱮᱴᱟᱜ ᱟᱛᱩ ᱴᱚᱞᱟ ᱠᱚᱨᱮ ᱠᱷᱚᱱ ᱠᱚ ᱦᱤᱡᱩᱜᱼᱟ᱾ ᱮᱱᱮᱡ ᱠᱚ ᱦᱤᱡᱩᱜᱼᱟ ᱟᱨ ᱚᱱᱟ ᱜᱤᱞᱣᱟᱹᱨᱤ ᱫᱚ ᱦᱟᱸᱜ ᱚᱱᱟ ᱠᱟᱹᱴᱷᱤ ᱠᱚ ᱥᱟᱵᱟ ᱡᱟᱸᱦᱟᱱᱟᱜ ᱴᱷᱮᱸᱜᱟ᱾ ᱚᱱᱟ ᱠᱚ ᱥᱟᱵ ᱠᱟᱜᱼᱟ ᱟᱨ ᱵᱟᱠᱷᱟᱱ ᱛᱤ ᱛᱮᱦᱚᱸ ᱠᱚ ᱤᱭᱟᱹᱭ ᱜᱮᱭᱟ ᱴᱷᱟᱲᱟᱵ ᱴᱷᱟᱲᱟᱵ ᱟᱨ ᱰᱟᱱᱴᱟ ᱨᱮᱱᱟᱜ ᱫᱚ ᱵᱟᱯᱞᱟᱜ ᱚᱠᱛᱚ ᱨᱮᱠᱚ ᱮᱱᱮᱡ-ᱟ ᱵᱟᱹᱦᱩ ᱡᱟᱶᱟᱭ ᱠᱚ ᱫᱟᱨᱟᱢ ᱫᱟᱜ ᱜᱮᱭᱟ ᱩᱱᱠᱩ ᱥᱮᱫ ᱫᱚ ᱴᱷᱮᱸᱜᱟ ᱠᱚᱠᱚ ᱥᱟᱵᱟ ᱟᱨ ᱠᱚ ᱮᱱᱮᱡᱼᱟ ᱟᱹᱰᱤ ᱨᱟᱹᱥᱠᱟᱹ ᱨᱮᱱᱟᱜ ᱜᱮᱠᱚ ᱮᱱᱮᱡᱼᱟ ᱟᱫᱚ ᱚᱱᱟᱜᱮ ᱢᱟᱱᱮ ᱠᱩᱠᱞᱤᱧ ᱫᱚᱦᱚ ᱠᱮᱫᱼᱟ ᱢᱟᱱᱮ ᱟᱯᱮ ᱫᱤᱥᱚᱢ ᱫᱚᱠᱚ ᱮᱱᱮᱡ ᱜᱮᱭᱟ ᱥᱮ ᱵᱟᱝ ᱟᱫᱚ? ᱚᱠᱟ ᱞᱮᱠᱟ ᱟᱵᱚᱣᱟᱜ ᱫᱤᱥᱚᱢ ᱢᱟᱛᱚ ᱦᱟᱸᱜ ᱢᱟᱱᱮ ᱚᱠᱟ ᱞᱮᱠᱟ ᱡᱩᱫᱟᱹ ᱡᱩᱫᱟᱹ ᱡᱟᱸᱦᱟᱱᱟᱜ ᱮᱱᱮᱡ ᱥᱮᱨᱮᱧ ᱠᱚ ᱦᱮᱱᱟᱜ ᱛᱟᱵᱚᱱᱟ ᱛᱚ᱾
ᱦᱮᱸ ᱦᱮᱸ, ᱟᱞᱮ ᱥᱮᱫ ᱫᱚ ᱫᱟᱹᱭ ᱵᱟᱯᱞᱟ ᱨᱮᱫᱚ ᱮᱱᱮᱡ ᱟᱠᱚ ᱡᱚᱠᱷᱚᱱ ᱵᱟᱯᱞᱟᱜ ᱮ ᱪᱟᱞᱟᱜᱼᱟ ᱠᱚᱲᱟ ᱜᱤᱫᱽᱨᱟᱹ ᱛᱚᱠᱷᱚᱱ ᱠᱚ ᱮᱱᱮᱡᱟᱠᱚ᱾ ᱮᱻ ᱵᱟᱹᱦᱩ ᱟᱹᱜᱩ ᱡᱚᱠᱷᱚᱱᱮ ᱪᱟᱞᱟᱜᱼᱟ ᱟᱨ ᱵᱟᱹᱦᱩ ᱫᱟᱨᱟᱢ ᱥᱚᱢᱚᱭ ᱠᱚ ᱮᱱᱮᱡᱟ᱾ ᱟᱨ ᱠᱩᱞᱦᱤ ᱡᱚᱠᱷᱚᱱ ᱵᱟᱹᱦᱩ ᱠᱚ ᱫᱟᱨᱟᱢᱮᱭᱟ ᱩᱱᱠᱚ ᱞᱚᱴᱟ ᱫᱟᱜ ᱛᱮ, ᱟᱨ ᱜᱩᱲ ᱠᱷᱟᱹᱡᱟᱹᱲᱤ ᱛᱟᱵᱮᱱ ᱠᱚ ᱟᱡᱚ ᱭᱮᱭᱟᱠᱚ᱾ ᱛᱚᱠᱷᱚᱱ ᱩᱱᱠᱩ ᱟᱭᱳ ᱦᱚᱲ ᱠᱚᱜᱮ ᱠᱚ ᱮᱱᱮᱡ ᱟᱠᱚ, ᱟᱨ ᱚᱱᱟ ᱡᱟᱸᱦᱟ ᱰᱟᱱᱴᱟᱢ ᱞᱟᱹᱭᱮᱫ ᱫᱚ ᱚᱱᱟ ᱫᱚ ᱵᱟᱠᱚ ᱫᱚᱱᱟ ᱟᱞᱮ ᱥᱮᱫ ᱫᱚ᱾
ᱩᱸ ᱦᱩᱸ ᱦᱮᱸ ᱟᱫᱚ ᱚᱠᱟᱞᱮᱠᱟ ᱟᱵᱚ ᱦᱟᱸᱜ ᱨᱟᱭ ᱨᱤᱛ ᱵᱚ ᱫᱚᱦᱚ ᱟᱹᱜᱩ ᱟᱠᱟᱫᱟ ᱚᱠᱟᱞᱮᱠᱟ ᱫᱤᱥᱚ ᱦᱟᱸᱜ ᱦᱟᱯᱲᱟ ᱵᱚᱱ ᱦᱟᱯᱲᱟᱢ ᱠᱚ᱾ ᱟᱫᱚ ᱞᱟᱹᱭ ᱮᱜ ᱟᱹᱧ ᱡᱮ ᱢᱟᱹᱭ ᱟᱢ ᱫᱚ ᱦᱟᱸᱜ ᱡᱟᱦᱟᱸ ᱟᱵᱚ ᱵᱚᱱ ᱵᱟᱦᱟ ᱵᱚᱸᱜᱟᱜ ᱠᱟᱱᱟ ᱱᱮᱛᱟᱨ ᱢᱟ ᱱᱟᱜᱟᱨ ᱠᱚᱨᱮᱜ ᱵᱟᱡᱟᱨ ᱠᱚᱨᱮᱜ ᱧᱮᱞᱚᱜ ᱠᱟᱱ ᱜᱮᱭᱟ ᱟᱛᱩ ᱚᱲᱟᱜ ᱠᱚᱨᱮ ᱦᱚᱸ ᱧᱮᱞᱚᱜ ᱠᱟᱱᱟ ᱠᱤᱨᱤᱧ ᱤᱫᱤ ᱮᱫᱟ ᱠᱚ, ᱢᱟᱱᱮ ᱟᱢᱫᱚ ᱵᱟᱦᱟ ᱦᱤᱞᱳᱜ ᱫᱚ ᱢᱟᱱᱮ ᱵᱚᱦᱚᱜ ᱨᱮ ᱥᱟᱨᱡᱚᱢ ᱵᱟᱦᱟ ᱜᱮᱵᱚᱱ ᱵᱟᱦᱟ ᱞᱮᱠᱷᱟᱱ ᱵᱷᱟᱜᱮᱜᱼᱟ᱾ ᱥᱮ ᱡᱟᱦᱟᱸ ᱠᱤᱨᱤᱧ ᱵᱟᱦᱟ ᱠᱚ ᱟᱹᱜᱩᱭᱮᱫᱟ ᱚᱱᱟ ᱡᱩᱸᱭ ᱥᱮ ᱪᱮᱫ ᱠᱚ ᱢᱮᱛᱟᱜ ᱠᱟᱱᱟ? ᱚᱱᱟ ᱞᱟᱜᱟᱣ ᱞᱮᱠᱷᱟᱱ ᱜᱮ ᱵᱷᱟᱜ ᱜᱮᱭᱟ ᱟᱫᱚ ᱟᱢᱟᱜ ᱢᱚᱛᱟ ᱢᱚᱛ ᱟᱢᱟᱜ ᱢᱚᱱᱮ ᱪᱮᱫ ᱮ ᱞᱟᱹᱭ ᱮᱫᱟ?
ᱤᱧᱟᱹᱜ ᱢᱚᱛᱟ ᱢᱚᱛ ᱛᱮᱫᱚ ᱟᱞᱮ ᱟᱛᱳ ᱫᱤᱥᱚᱢ ᱨᱮᱫᱚ, ᱵᱟᱦᱟ ᱯᱚᱨᱚᱵᱽ ᱦᱩᱭᱩᱜ ᱠᱟᱱᱟ, ᱢᱟᱜ ᱢᱚᱬᱮ ᱦᱚᱸ᱾ ᱤᱧ ᱫᱩᱧ ᱢᱚᱱᱮᱭᱟ ᱡᱮ ᱥᱟᱨᱡᱚᱢ ᱥᱟᱹᱨᱤ ᱥᱟᱨᱡᱚᱢ ᱵᱟᱦᱟ ᱜᱮ ᱱᱟᱯᱟᱭ ᱜᱮᱭᱟ᱾ ᱟᱨ ᱵᱟᱡᱟᱨ ᱨᱮᱱᱟᱜ ᱦᱟᱱᱟ ᱱᱤᱭᱟᱹ ᱵᱟᱦᱟ ᱢᱟ ᱟᱨ ᱥᱟᱶᱛᱟ ᱥᱚᱢᱟᱡᱽ ᱨᱮᱦᱚᱸ ᱚᱱᱠᱟᱱᱟᱜ ᱫᱚ ᱵᱟᱝ ᱧᱮᱞᱚᱜ ᱠᱟᱱᱟ᱾ ᱟᱨ ᱮᱴᱟᱜ ᱦᱚᱲ ᱠᱚᱫᱚ ᱠᱚ ᱵᱟᱦᱟᱭᱮᱫ ᱜᱮᱭᱟ ᱤᱧ ᱫᱩᱧ ᱢᱚᱱᱮᱭᱟ ᱤᱧᱟᱹᱜ ᱢᱚᱱᱮ ᱨᱮᱫᱚ ᱥᱟᱹᱨᱤ ᱥᱟᱨᱡᱚᱢ ᱵᱟᱦᱟ ᱜᱮ ᱥᱩᱫ ᱨᱮᱫᱚ ᱵᱟᱦᱟ ᱜᱮ ᱞᱟᱹᱠᱛᱤ ᱠᱟᱱᱟ᱾
ᱮᱠᱫᱚᱢ ᱟᱹᱰᱤ ᱱᱟᱯᱟᱭ ᱠᱟᱛᱷᱟᱢ ᱞᱟᱹᱭ ᱠᱮᱫ-ᱟ ᱢᱟᱹᱭ᱾ ᱮᱠᱫᱚᱢ ᱞᱟᱹᱠᱛᱤ ᱠᱟᱱ ᱜᱮᱭᱟ ᱟᱫᱚ ᱱᱮᱛᱟᱜ ᱢᱟ ᱦᱟᱸᱜ ᱢᱟᱱᱮ ᱵᱟᱡᱟᱨ ᱥᱟᱦᱟᱨ ᱠᱚᱨᱮ ᱵᱚ ᱛᱟᱦᱮᱱ ᱠᱟᱱᱟ᱾ ᱚᱱᱮ ᱦᱩᱸ ᱟᱢ ᱟᱨ ᱤᱧ ᱜᱮᱥᱮᱞᱟᱝ ᱵᱩᱡᱷᱟᱹᱣᱮᱫᱼᱟ ᱦᱟᱸᱜ᱾ ᱟᱫᱚ ᱠᱤ ᱦᱟᱸᱜ ᱛᱤᱨᱞᱟᱹ ᱦᱚᱯᱚᱱ ᱠᱚ ᱦᱟᱸᱜ ᱵᱟᱠᱚ ᱵᱩᱡᱷᱟᱹᱣᱮᱫ ᱛᱟᱵᱚᱱᱟ᱾ ᱟᱫᱚ ᱟᱢ ᱫᱚ ᱢᱟᱱᱮ ᱥᱟᱶᱛᱟ ᱥᱚᱢᱟᱡᱽ ᱞᱮᱠᱟᱛᱮ ᱦᱟᱸᱜ ᱤᱧ ᱠᱩᱞᱤᱭᱮᱫ ᱢᱮᱭᱟ᱾ ᱡᱮ ᱡᱟᱦᱟᱸ ᱚᱱᱟ ᱵᱟᱦᱟ ᱠᱚᱨᱮ ᱮᱸᱜ ᱵᱟᱦᱟᱨᱮ ᱡᱚᱸ ᱢᱟᱱᱮ ᱩᱸᱜ ᱠᱟᱥᱚ ᱵᱟᱸᱜᱮ ᱠᱟᱥᱚ ᱢᱟᱱᱮ ᱠᱩᱪᱤ ᱵᱟᱸᱫᱮᱢ ᱠᱩᱥᱤᱭᱟᱜ ᱜᱮᱭᱟ ᱥᱮ ᱟᱸ ᱡᱟᱦᱟᱸ ᱟᱵᱚᱣᱟᱜ ᱚᱱᱟ ᱥᱟᱯᱴᱟ ᱵᱟᱸᱫᱮᱢ ᱠᱩᱥᱤᱭᱟᱜ ᱜᱮᱭᱟ ᱢᱟᱱᱮ ᱪᱮᱫ ᱵᱟᱸᱫᱮᱢ ᱠᱩᱥᱤᱭᱟᱜ ᱜᱮᱭᱟ? ᱪᱮᱫ ᱵᱟᱸᱫᱮ ᱠᱟᱛᱮᱫ ᱢᱟᱱᱮ ᱡᱟᱦᱮᱨ ᱠᱚᱨᱮ ᱫᱚ ᱪᱟᱞᱟ ᱞᱮᱱᱠᱷᱟᱱ ᱵᱷᱟᱜᱤᱜᱼᱟ?
ᱚ ᱤᱧ ᱫᱩᱧ ᱪᱟᱞᱟᱜ ᱜᱮᱭᱟ, ᱟᱨ ᱤᱧ ᱫᱩᱧ ᱠᱩᱥᱤᱭᱟᱜ ᱜᱮᱭᱟ, ᱵᱟᱦᱟ ᱨᱮᱫᱚ ᱥᱟᱯᱴᱟ ᱵᱟᱸᱫᱮ ᱟᱵᱚᱣᱟᱜ ᱯᱟᱹᱴᱷᱤ ᱵᱟᱸᱫᱮ ᱠᱟᱛᱮᱜ ᱜᱮ ᱵᱟᱦᱟ ᱵᱚᱸᱜᱟ ᱚᱸᱰᱮ ᱡᱟᱦᱮᱨ ᱛᱷᱟᱱ ᱫᱚ᱾ ᱪᱟᱞᱟᱣ ᱩᱪᱤᱛ ᱟᱨ ᱠᱟᱥᱮ ᱵᱟᱸᱫᱮ ᱢᱟ ᱚᱱᱟ ᱫᱚ ᱟᱵᱚᱱᱟᱜ ᱫᱚ ᱵᱟᱝ ᱠᱟᱱᱟ, ᱚᱱᱟ ᱫᱚ ᱫᱤᱠᱩ ᱮᱴᱟᱜ ᱦᱚᱲᱟᱜ ᱠᱟᱱᱟ᱾
ᱟᱹᱰᱤ ᱱᱟᱯᱟᱭᱮᱢ ᱞᱟᱹᱭ ᱠᱮᱼᱟ᱾ ᱦᱮᱸ ᱟᱫᱚ ᱞᱟᱹᱭᱮᱜ ᱤᱧ ᱡᱮ ᱱᱚᱜᱼᱚᱭ ᱱᱷᱟᱜ ᱡᱟᱦᱟᱸ ᱵᱟᱯᱞᱟ ᱠᱚ ᱦᱩᱭᱩᱜ ᱠᱟᱱᱟ᱾ ᱢᱟᱱᱮ ᱟᱢ ᱟᱫᱚ ᱥᱟᱨ ᱥᱟᱹᱜᱩᱱ ᱵᱟᱯᱞᱟᱢ ᱠᱩᱥᱤᱭᱟᱜᱼᱟ᱾ ᱥᱮ ᱚᱝᱠᱟ ᱟᱹᱜᱤᱨ ᱵᱟᱯᱞᱟ ᱥᱮ, ᱫᱩᱣᱟᱹᱨ ᱵᱟᱯᱞᱟ, ᱟᱨ ᱟᱹᱰᱤᱜᱟᱱ ᱵᱟᱯᱞᱟ ᱨᱮᱜᱮ ᱧᱮᱞᱚᱜ ᱠᱟᱱᱟ ᱡᱮ ᱵᱮᱱᱟᱨᱥᱤ ᱪᱮᱛᱟᱱ ᱨᱮ ᱥᱤᱸᱫᱩᱨ ᱥᱟᱹᱲᱤ ᱠᱚ ᱦᱚᱨᱚᱜ ᱮᱫᱟ ᱟᱨ ᱫᱟᱹᱣᱲᱟᱹ ᱨᱮᱠᱚ ᱫᱮᱡᱚᱜ ᱠᱟᱱ ᱛᱟᱵᱚᱱᱟ, ᱟᱵᱚᱨᱮᱱ ᱫᱟᱹᱭ ᱠᱚ ᱢᱟᱹᱭ ᱠᱚ ᱟᱫᱚ ᱟᱢᱫᱚ
ᱦᱩᱸ
ᱚᱠᱟ ᱞᱮᱠᱟᱢ ᱢᱚᱱᱮᱭᱟ?
ᱤᱧᱫᱩᱧ ᱢᱚᱱᱮᱭᱟ᱾ ᱤᱧᱫᱩᱧ ᱢᱚᱱᱮᱭᱟ ᱟᱵᱚ ᱥᱟᱶᱛᱟ ᱥᱚᱢᱟᱡ ᱨᱮ ᱥᱟᱱᱛᱟᱲᱟᱜ ᱫᱚ ᱫᱟᱹᱣᱲᱟᱹ ᱨᱮ ᱫᱮᱡ ᱠᱟᱛᱮᱜ ᱫᱚ ᱚᱱᱟ ᱡᱟᱦᱟᱸ ᱥᱟᱥᱟᱝ ᱞᱩᱜᱽᱲᱤᱡ ᱡᱟᱦᱟᱸ ᱜᱮᱸᱫᱟᱜ ᱢᱚᱬᱮ ᱢᱩ ᱠᱟ ᱥᱮ ᱥᱟᱛ ᱢᱚᱠᱟ, ᱚᱱᱮ ᱚᱱᱟ ᱜᱮᱫᱟᱜ ᱜᱮ ᱦᱚᱨᱚᱜ ᱠᱟᱛᱮᱫ ᱫᱚ ᱫᱟᱹᱣᱲᱟᱹ ᱨᱮᱫᱚ ᱫᱮᱡ ᱞᱟᱹᱠᱛᱤ ᱠᱟᱱᱟ᱾ ᱟᱨ ᱡᱟᱦᱟᱸ ᱵᱮᱱᱟᱨᱥᱤ ᱥᱟᱨᱤᱢ ᱞᱟᱹᱭ ᱠᱮᱼᱟ᱾ ᱚᱱᱟ ᱫᱚ ᱟᱵᱚᱱᱟᱜ ᱫᱚ ᱵᱟᱝ ᱠᱟᱱᱟ, ᱚᱱᱟ ᱫᱚ ᱵᱟᱝᱜᱮ ᱦᱚᱨᱚᱜ ᱜᱮ ᱞᱟᱹᱠᱛᱤ ᱠᱟᱱᱟ ᱾
ᱦᱳᱭ ᱟᱹᱰᱤ ᱱᱟᱯᱟᱭᱮᱢ ᱞᱟᱹᱭᱠᱮᱜᱼᱟ, ᱟᱫᱚ ᱱᱟᱦᱟᱜ ᱢᱟᱦᱟᱸ ᱫᱚᱢᱮ ᱵᱚᱱ ᱤᱭᱟᱹᱜ ᱠᱟᱱᱟ ᱢᱟᱱᱮ ᱮᱴᱟᱜ ᱯᱟᱹᱨᱤᱥ ᱞᱮᱠᱟ ᱵᱚᱱ ᱥᱟᱡᱟᱜ ᱠᱟᱱᱟ ᱥᱟᱡᱟ ᱨᱮᱱᱟᱜ ᱫᱚ ᱠᱳᱱᱳ ᱫᱟᱭ ᱫᱳᱥ ᱵᱟᱹᱱᱩᱜᱼᱟ ᱾ ᱟᱫᱚ ᱢᱮᱱᱠᱷᱟᱱ ᱚᱱᱟ ᱟᱵᱩ ᱢᱟᱦᱟ ᱛᱤᱨᱞᱟᱹ ᱦᱚᱯᱚᱱ ᱢᱤᱫ ᱫᱷᱟᱣ ᱜᱮ ᱦᱟᱸᱜ ᱥᱟᱥᱟᱝ ᱞᱩᱜᱽᱲᱤᱡ ᱵᱟᱸᱫᱤ ᱥᱮ ᱦᱚᱨᱚᱜ ᱠᱚ ᱧᱟᱢᱟ ᱟᱫᱚ ᱤᱧ ᱢᱚᱱᱮ ᱤᱧᱦᱚᱸ ᱚᱱᱟᱜᱤᱧ ᱞᱟᱹᱭᱼᱟ ᱡᱮ ᱥᱟᱸᱥᱟᱝ ᱞᱩᱜᱽᱨᱤ ᱦᱚᱨᱚᱜ ᱠᱟᱛᱮᱜ ᱜᱮ ᱫᱟᱹᱣᱲᱟᱹ ᱨᱮ ᱢᱟᱱᱮ ᱤᱛᱩᱜ ᱥᱤᱸᱫᱩᱨ ᱢᱟᱱᱮ ᱫᱮᱡᱚᱜ ᱞᱟᱹᱜᱤᱫ ᱫᱚ ᱞᱟᱹᱠᱛᱤ ᱠᱟᱱᱟ ᱾ ᱯᱚᱨᱮᱛᱮ ᱦᱟᱸᱜ ᱟᱫᱚ ᱵᱤᱫᱟᱹᱭ ᱚᱠᱛᱚ ᱨᱮ ᱦᱟᱸᱜ ᱵᱤᱱᱟ ᱨᱩᱥᱤ ᱠᱚᱫᱚ ᱵᱚᱱ ᱵᱟᱸᱫᱮ ᱜᱮᱭᱟ ᱵᱚᱱ ᱦᱚᱨᱚᱜ ᱜᱮᱭᱟᱵᱚᱱ ᱾ ᱟᱹᱰᱤ ᱱᱟᱯᱟᱭᱮᱢ ᱞᱟᱹᱭ ᱠᱮᱜᱼᱟ ᱟᱫᱚ ᱟᱯᱮ ᱥᱮᱱ ᱫᱚ ᱜᱚᱸᱜᱷᱟ ᱠᱚᱫᱚ ᱠᱚ ᱧᱟᱢᱚᱜ ᱟᱥᱮ ᱵᱟᱝ?
ᱦᱮᱸ ᱱᱚᱜᱼᱚᱭ ᱟᱥᱟᱲ ᱵᱚᱸᱜᱟ ᱫᱟᱜ ᱫᱤᱱ ᱫᱚᱢᱮ ᱫᱟᱹᱭ ᱫᱚᱢᱮ ᱨᱚᱠᱚᱡ ᱜᱚᱝᱜᱷᱟ ᱫᱚᱢᱮ ᱵᱟᱹᱫᱽ ᱵᱟᱹᱭᱦᱟᱹᱲ ᱨᱮ ᱟᱨ ᱟᱯᱮ ᱥᱮᱫ ᱫᱚ?
ᱟᱞᱮᱥᱮᱱ ᱫᱚ